ᱟᱸᱡᱚᱢᱚᱜ ᱠᱟᱱᱟ?
ᱦᱮᱸ ᱡᱚᱸᱦᱟᱨ ᱜᱮ᱾
ᱦᱮᱸ ᱡᱚᱸᱦᱟᱨ ᱜᱮ ᱥᱟᱹᱜᱩᱱ ᱥᱮᱛᱟᱜ᱾
ᱦᱮᱸ᱾ ᱛᱟᱦᱚᱞᱮ ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮ ᱟᱯᱮ ᱠᱚᱜᱮ ᱪᱮᱫ ᱞᱮᱠᱟ?
ᱦᱚᱸ ᱥᱟᱱᱟᱢ ᱠᱚᱜᱮ ᱵᱮᱥ ᱵᱟᱲᱟᱜ ᱜᱮ ᱢᱮᱱᱟᱜ ᱞᱮᱭᱟ᱾
ᱚᱸ
ᱪᱮᱫ ᱠᱚ ᱪᱮᱠᱟ ᱵᱟᱲᱟ ᱦᱩᱭᱩᱜ ᱠᱟᱱᱟ, ᱛᱟᱦᱚᱞᱮ?
ᱟᱸ ᱱᱤᱛᱚᱜ ᱫᱚ ᱪᱮᱫ ᱦᱚᱸ ᱵᱟᱝ, ᱱᱚᱜᱼᱚᱭ ᱛᱚ ᱥᱮᱛᱟᱜ ᱨᱮ ᱵᱮᱨᱮᱫ ᱠᱟᱛᱮᱫ ᱱᱟᱥᱮᱱᱟᱜ ᱜᱚᱰᱟ ᱥᱮᱫ ᱦᱮᱡ ᱵᱟᱲᱟ ᱦᱩᱭ ᱞᱮᱱᱟ᱾ ᱫᱟᱬᱟᱵᱲᱟ ᱠᱚ ᱦᱩᱭᱱᱟ, ᱟᱫᱚ ᱟᱨ ᱱᱤᱛᱚᱜ ᱫᱚ ᱦᱟᱸᱜ ᱚᱲᱟᱜ ᱨᱩᱣᱟᱹᱲᱚᱜ ᱦᱩᱭᱩᱜᱼᱟ᱾ ᱫᱮᱠᱷᱤ ᱛᱚᱞᱟ ᱜᱤᱰᱤ ᱨᱮᱱᱟᱜ ᱦᱚᱸ ᱪᱤᱱᱛᱟᱹ ᱵᱷᱟᱵᱱᱟ ᱦᱩᱭᱩᱜ ᱠᱟᱱᱟ, ᱮᱵᱟᱨᱮ ᱛᱤᱱᱟᱹᱜ ᱥᱟᱺᱜᱤᱧᱚᱜ ᱠᱟᱱᱟ ᱦᱟᱸᱜ ᱚᱱᱟ ᱵᱟᱝ ᱵᱩᱡᱽᱠᱟᱱᱟ᱾ ᱚᱲᱟᱜ ᱨᱮ ᱪᱟᱞᱟᱣ ᱠᱟᱛᱮᱫ ᱯᱚᱨᱤᱥᱛᱷᱤᱛᱤ ᱵᱩᱡᱩᱜᱼᱟ ᱡᱮ ᱜᱤᱰᱤ ᱦᱩᱭᱩᱜ ᱟᱥᱮ ᱵᱟᱝ ᱦᱟᱸᱜ?
ᱛᱟᱦᱚᱞᱮ ᱢᱟ ᱫᱟᱜ ᱡᱟᱹᱲᱤ ᱢᱟ ᱠᱟᱡᱟᱠ ᱦᱩᱭᱩᱜ ᱠᱟᱱ ᱚᱱᱛᱮ ᱢᱟ?
ᱦᱮᱸ ᱫᱟᱜ ᱡᱟᱹᱲᱤ ᱫᱚ ᱚᱱᱠᱟ ᱫᱚ ᱦᱟᱸᱜ ᱵᱟᱭ ᱦᱮᱸᱻ ᱫᱟᱜ ᱡᱟᱹᱲᱤᱭ ᱟᱠᱟᱫᱚ᱾ ᱚᱱᱟ ᱚᱱᱠᱟ ᱠᱟᱛᱮᱫ ᱜᱮᱞᱮ ᱢᱮᱱᱮᱜᱼᱟ ᱜᱤᱰᱤ ᱠᱟᱜᱼᱟ, ᱵᱚᱱ ᱤᱱᱟᱹ ᱠᱷᱟᱱ ᱫᱚ ᱦᱟᱸᱜ ᱫᱟᱜ ᱞᱮᱠᱷᱟᱡ ᱦᱚᱳᱭ ᱛᱚ ᱟᱨ ᱠᱟᱡᱽ ᱨᱮ ᱞᱟᱜᱟᱜᱼᱟ, ᱚᱱᱠᱟ ᱢᱚᱱᱮ ᱦᱩᱭᱩᱜ ᱠᱟᱱᱟ ᱳᱭ ᱟᱨᱠᱤ᱾
ᱚᱱᱛᱮ ᱫᱚ ᱫᱟᱜ ᱫᱟᱜ ᱮᱢᱚᱜ ᱠᱚᱨᱮᱱᱟᱜ ᱚᱱᱠᱟ ᱡᱟᱦᱟᱱᱟᱜ ᱵᱟᱹᱱᱩᱜᱼᱟ, ᱠᱩ ᱚᱱᱠᱟ ᱠᱩᱨᱩᱢᱩᱴᱩ ᱵᱟᱹᱱᱩᱜᱼᱟ?
ᱮᱸᱻ ᱫᱟᱜ, ᱮᱸᱻ ᱢᱟᱱᱮ ᱥᱮᱨᱢᱟ ᱫᱟᱜ ᱡᱟᱹᱲᱤ ᱪᱷᱟᱲᱟ ᱟᱫᱚ ᱮᱴᱟᱜᱼᱟᱜ ᱡᱮ ᱡᱟᱦᱟᱸ ᱥᱮᱪ ᱱᱟᱞᱟ ᱥᱮ ᱡᱟᱦᱟᱱᱟᱜ ᱚᱱᱠᱟᱱᱟᱜ ᱫᱟᱜ ᱵᱮᱵᱚᱥᱛᱷᱟ ᱢᱮᱱᱟᱜ ᱟᱠᱟᱫᱟ, ᱰᱮᱢ ᱛᱮᱢ ᱱᱚᱝᱠᱟᱱᱟᱜ ᱫᱚ ᱵᱟᱹᱱᱩᱜ ᱟᱠᱟᱫᱟ᱾ ᱦᱮᱸ ᱚᱱᱟ ᱟᱞᱮ ᱫᱚ ᱥᱮᱨᱢᱟ ᱵᱷᱚᱨᱥᱟ ᱜᱮ ᱦᱮᱸ᱾
ᱛᱟᱦᱚᱞᱮ ᱠᱷᱟᱱ ᱜᱮ ᱫᱟᱜ ᱡᱟᱹᱲᱤ ᱵᱟᱝ ᱛᱟᱦᱮᱸ ᱞᱮᱱᱠᱷᱟᱱ ᱦᱟᱸᱜ ᱮᱨ ᱟᱯᱷᱚᱨ ᱫᱚ ᱟᱹᱰᱤᱜᱟᱱ ᱜᱮ ᱦᱟᱸᱜ ᱢᱩᱥᱠᱤᱞ ᱜᱚᱫᱚᱜᱼᱟ ᱵᱟᱝ?
ᱦᱮᱸ ᱢᱩᱥᱠᱤᱞ ᱜᱮ᱾ ᱦᱮᱸ ᱟᱯᱮ ᱫᱚ ᱛᱟᱦᱚᱞᱮ ᱛᱤᱱᱟᱹᱜ ᱥᱟᱺᱜᱤᱧ ᱯᱮ ᱮᱨ ᱠᱮᱫᱟ ᱥᱮ ᱟᱹᱣᱨᱤ?
ᱟᱞᱮᱚ ᱦᱟᱸᱜ ᱠᱷᱮᱛ ᱠᱚᱫᱚ ᱦᱟᱸᱜ ᱞᱮ ᱞᱚᱥᱚᱫ ᱵᱟᱲᱟ ᱠᱟᱫᱟ᱾ ᱟᱫᱚ ᱵᱟᱵᱟ ᱦᱟᱸᱜ ᱛᱮᱦᱤᱧ ᱚᱱᱠᱟᱭ ᱠᱤᱥᱟᱹᱣ ᱠᱟᱜᱼᱟ ᱡᱮ ᱦᱟᱸᱜ ᱟᱹᱭᱩᱵ ᱵᱮᱞᱟ ᱦᱟᱸᱜ ᱢᱮᱱ ᱠᱟᱜᱼᱟ ᱡᱮ ᱛᱤᱦᱤᱧ ᱦᱟᱜ ᱟᱹᱜᱩᱭᱟ᱾ ᱦᱩᱲᱩ ᱟᱨ ᱦᱟᱸᱜ ᱟᱹᱭᱩᱵ ᱵᱮᱞᱟ ᱥᱮᱫ ᱠᱚ ᱮᱨ ᱟᱠᱚ ᱦᱟᱸᱜ᱾
ᱦᱩᱸ ᱫᱟᱜ ᱵᱮᱵᱚᱥᱛᱷᱟ ᱟᱯᱮ ᱥᱮᱫ ᱫᱚ
ᱦᱮᱸ, ᱦᱮᱸ, ᱱᱚᱛᱮ ᱫᱚ ᱫᱟᱜ, ᱫᱟᱜ ᱵᱮᱵᱚᱥᱛᱟ ᱠᱚᱫᱚ ᱢᱮᱱᱟᱜ ᱜᱮᱭᱟ ᱱᱚᱛᱮ ᱫᱚ, ᱩᱱᱟᱹᱜ ᱜᱟᱱ ᱡᱟᱦᱟᱱᱟᱜ ᱡᱟᱦᱟᱸ ᱛᱤᱱ ᱡᱚᱠᱷᱟ ᱜᱮ ᱫᱟᱜ ᱠᱚᱫᱚ, ᱞᱟᱹᱠᱛᱤ ᱞᱮᱱᱠᱷᱟᱜ ᱫᱚ ᱦᱟᱸᱜ ᱩᱱᱟᱹᱜ ᱜᱟᱱ ᱫᱚ ᱵᱟᱝ ᱚᱥᱩᱵᱤᱫᱟ ᱯᱟᱲᱟᱜ ᱠᱟᱱᱟ, ᱛᱚ ᱥᱚᱸᱜᱮ ᱥᱚᱸᱜᱮ ᱜᱮ ᱫᱟᱜ ᱠᱚ ᱧᱟᱢᱚᱜ ᱠᱟᱱᱟ᱾ ᱞᱟᱭᱤᱱ ᱛᱮᱭᱟᱜ ᱫᱟᱜ ᱠᱟᱱᱟ ᱛᱚ ᱡᱚᱛᱚ ᱜᱮ
ᱟᱪᱪᱷᱟ, ᱛᱟᱦᱞᱮ ᱟᱯᱮ ᱫᱚ ᱱᱚᱣᱟ ᱫᱤᱠ ᱫᱤᱭᱮ ᱫᱚᱯᱮ, ᱢᱚᱴᱟᱢᱩᱴᱤ ᱯᱮ, ᱮᱸ ᱱᱟ ᱱᱟᱯᱟᱭ ᱵᱮᱵᱚᱥᱛᱟ ᱢᱮᱱᱟᱜ ᱠᱟᱜ ᱛᱟᱯᱮᱭᱟ, ᱢᱟᱱᱮ, ᱢᱟᱱᱮ ᱫᱟᱜ ᱨᱮᱱᱟᱜ ᱚᱵᱷᱟᱵᱽ ᱫᱚ ᱵᱟᱹᱱᱩᱜ ᱠᱟᱫ
ᱵᱟᱝ, ᱵᱟᱝ, ᱦᱮᱸ ᱟᱞᱮ ᱱᱟᱠᱷᱟ ᱫᱚ, ᱛᱚ ᱡᱟᱦᱟᱸ ᱠᱩ ᱟᱵᱟᱫᱚᱜ ᱠᱟᱱᱟ, ᱡᱟᱦᱟᱱᱟᱜ ᱠᱩ ᱟᱱᱟᱡᱽ ᱠᱩ ᱮᱨ ᱟᱯᱷᱚᱨ ᱫᱟ, ᱛᱚ ᱚᱱᱟ ᱨᱮᱭᱟᱜ ᱫᱚ ᱡᱟᱦᱟᱸᱱᱟᱜ ᱫᱚ ᱠᱳᱱᱚ ᱚᱥᱩᱵᱤᱫᱷᱟ ᱫᱚ ᱵᱟᱝ ᱫᱟᱨᱟᱜ ᱠᱟᱱᱟ, ᱫᱟᱜ ᱞᱟᱹᱜᱤᱫ ᱛᱮᱫᱚ, ᱩᱱᱟᱹᱜ, ᱩᱱᱟᱹᱜ, ᱥᱮᱨᱢᱟ, ᱠᱷᱚᱡ ᱜᱮ ᱦᱟᱸᱜ, ᱱᱚᱜᱼᱚᱭ ᱱᱮᱛᱟᱨ ᱢᱟ ᱟᱹᱰᱤ ᱠᱟᱡᱟᱠᱮ ᱡᱟᱹᱲᱤᱭ ᱠᱟᱜ ᱱᱤᱭᱟᱹ ᱵᱟᱨ ᱢᱟ᱾ ᱚᱱᱟ ᱫᱟᱜ ᱜᱮ ᱦᱟᱸᱜ ᱱᱤᱛᱚᱜ ᱦᱚᱸ, ᱠᱷᱮᱛᱨᱮ ᱢᱮᱱᱟᱜ ᱦᱟᱛᱟᱲ ᱜᱮᱭᱟ ᱠᱷᱟᱞ ᱠᱷᱟᱞ ᱛᱮᱭᱟᱜ᱾ ᱟᱨ ᱱᱟᱹᱭ ᱠᱚᱫ ᱢᱟ ᱵᱷᱟᱥᱟᱣ ᱪᱟᱵᱟᱣ ᱠᱟᱜᱼᱮ᱾
ᱦᱮᱸ,
ᱛᱟᱦᱚᱞᱮ ᱪᱟᱥ ᱫᱚ, ᱟᱯᱮ ᱫᱚ? ᱮᱸᱢ ᱵᱚᱪᱷᱚᱨ ᱨᱮ ᱛᱤᱱᱟᱹᱜ ᱵᱟᱨ ᱜᱟᱱ ᱯᱮ ᱪᱟᱥᱟ, ᱢᱟᱱᱮ
ᱪᱟᱥ ᱫᱚ ᱟᱞᱮ ᱱᱟ ᱠᱟᱛᱷᱟ ᱫᱚ ᱢᱟᱱᱮ ᱚᱱᱟ ᱠᱷᱮᱛ ᱫᱚ ᱢᱮᱱ ᱜᱟᱱᱚᱜᱼᱟ ᱡᱮ, ᱚᱱᱟ ᱫᱚ ᱯᱟᱹᱲᱛᱤ ᱜᱮ ᱵᱟᱠᱚ ᱫᱚᱦᱚᱭᱟ ᱱᱤᱭᱟᱹ ᱱᱟᱠᱷᱟ ᱫᱚ᱾
ᱦᱮᱸ,
ᱢᱟᱱᱮ ᱱᱤᱛᱚᱜ ᱡᱩᱫᱤ, ᱦᱩᱲᱩ ᱨᱟᱠᱟᱵ ᱠᱮᱫᱟ ᱚᱠᱚᱭ ᱫᱚ ᱟᱨ ᱦᱳᱲᱳ ᱜᱮ ᱨᱚᱦᱚᱭ ᱫᱚᱨᱟᱭᱟ, ᱚᱠᱚᱭ ᱫᱚ ᱯᱟᱴ ᱮ ᱨᱟᱠᱟᱵ ᱠᱮᱫᱟ, ᱚᱱᱟ ᱥᱚᱢᱚᱭ ᱦᱚᱸ ᱦᱳᱲᱳᱭ ᱨᱚᱦᱚᱭᱟ᱾ ᱚᱱᱟ ᱯᱟᱴᱟ ᱠᱚ ᱡᱟᱦᱟᱸ ᱵᱟᱝ ᱫᱟᱨᱮᱜᱼᱟ, ᱡᱮᱞᱤᱧ ᱡᱮᱞᱤᱧ
ᱦᱮᱸ, ᱦᱮᱸ, ᱦᱮᱸ,
ᱵᱟᱵᱮᱨ ᱠᱚᱠᱚ ᱵᱮᱱᱟᱣ ᱵᱟᱲᱟᱭ ᱜᱮᱭᱟ, ᱚᱱᱟ ᱠᱚᱦᱚᱸ ᱱᱤᱛᱚᱜ ᱢᱮᱱᱟᱜ ᱜᱮᱭᱟ ᱠᱷᱮᱛ ᱨᱮ ᱟᱨᱚ ᱠᱤᱪᱷᱩ ᱜᱟᱱ ᱦᱚᱲ ᱫᱚ, ᱡᱚᱱᱰᱨᱟ ᱠᱚᱠᱚ ᱨᱚᱦᱚᱭ ᱵᱟᱲᱟ ᱠᱮᱫᱟ, ᱞᱟᱦᱟ ᱧᱚᱜ ᱨᱮ᱾ ᱚᱱᱟ ᱠᱚᱦᱚᱸ ᱨᱟᱠᱟᱵ ᱵᱟᱲᱟᱭᱱᱟ, ᱟᱫᱚ ᱱᱤᱛᱚᱜ ᱠᱚᱭ ᱨᱟᱯᱚᱲ ᱠᱟᱜ ᱢᱟ ᱱᱤᱛᱚᱜ ᱦᱟᱜ ᱱᱚᱜᱼᱚᱭ ᱡᱟᱹᱯᱩᱫ ᱫᱤᱱ ᱛᱤᱭᱟᱹᱜ ᱱᱟ, ᱩᱱ ᱥᱚᱢᱚᱭ ᱢᱟ ᱦᱳᱲᱳ ᱠᱚ ᱨᱚᱦᱚᱭ ᱦᱟᱸᱜ ᱡᱚᱛᱚ ᱦᱚᱲ ᱜᱮ
ᱦᱮᱸ, ᱢᱮᱱ ᱜᱮ ᱜᱟᱱᱚᱜᱼᱟ ᱡᱮ, ᱟᱯᱮ ᱥᱮᱫ ᱫᱚ ᱪᱟᱥ ᱨᱮᱱᱟᱜ ᱫᱚ, ᱚᱵᱷᱟᱵᱽ ᱫᱚ ᱵᱟᱹᱱᱩᱜ ᱠᱟᱫ ᱜᱮᱭᱟ ᱟᱹᱰᱤ ᱥᱚᱪᱷᱚᱞ ᱯᱮ ᱪᱟᱥᱟ, ᱱᱚᱶᱟ ᱜᱮ ᱠᱤᱱᱛᱩ ᱢᱤᱫᱴᱮᱱ ᱟᱸᱫᱷᱟᱨ ᱦᱚᱸ ᱠᱟᱱ ᱛᱟᱯᱮᱭᱟ, ᱛᱷᱚ ᱚᱱᱟ ᱵᱮᱜᱚᱨ ᱠᱟᱹᱢᱤ ᱠᱟᱹᱪᱱᱟᱹ, ᱟᱨ ᱦᱚᱸ ᱮᱴᱟᱜ ᱠᱤᱪᱷᱩ ᱡᱟᱦᱟᱱᱟᱜ ᱠᱚ
ᱦᱮᱸ, ᱠᱟᱹᱢᱤ ᱠᱚᱫᱚ ᱟᱭᱢᱟ ᱠᱤᱪᱷᱩ ᱜᱮ ᱢᱮᱱᱟᱜᱼᱟ, ᱚᱠᱚᱭ ᱱᱚᱰᱮ ᱠᱤᱪᱷᱩ ᱜᱟᱱ ᱦᱚᱲ ᱠᱚᱦᱚᱸ ᱡᱮᱢᱚᱱ ᱤᱧ ᱫᱚ ᱟᱨᱠᱤ, ᱢᱟᱫᱴᱟᱝ ᱦᱳᱥᱴᱮᱞ ᱨᱮ ᱢᱟᱱᱮ ᱚᱸᱰᱮ ᱜᱮᱧ ᱠᱟᱹᱢᱤ ᱵᱟᱲᱟᱭᱟ᱾ ᱦᱮᱸ, ᱚᱸᱰᱮ ᱫᱚ ᱤᱛᱩᱱ ᱟᱥᱲᱟ ᱠᱟᱱᱟ ᱛᱚ
ᱟᱫᱚ ᱚᱱᱟ ᱤᱛᱩᱱ ᱟᱥᱲᱟ ᱨᱮ, ᱚᱸᱰᱮ ᱱᱟᱜ ᱜᱮ ᱛᱟᱦᱮᱸᱱᱟᱠᱚ ᱜᱤᱫᱽᱨᱟᱹ ᱠᱚ, ᱩᱱᱠᱩ ᱠᱚ ᱧᱮᱞ ᱵᱟᱲᱟᱭ ᱠᱚ ᱦᱩᱭᱩᱜ ᱠᱟᱱᱟ᱾
ᱟᱪᱪᱷᱟ,
ᱢᱟᱱᱮ ᱡᱟᱦᱟᱸ, ᱢᱟᱱᱮ ᱫᱟᱫᱟᱣᱟᱜ ᱠᱟᱱ ᱜᱮᱭᱟ, ᱱᱤᱡᱮᱨᱟᱜ, ᱱᱤᱡᱮᱨᱟᱜ ᱛᱮᱜᱮ ᱠᱩᱨᱩᱢᱩᱴᱩ ᱠᱟᱛᱮᱜ ᱮ ᱟᱹᱞᱤᱧ ᱵᱟᱨ ᱦᱚᱲ ᱛᱮᱜᱮ ᱞᱤᱧ--᱾ ᱪᱟᱹᱞᱩ ᱠᱟᱫ ᱦᱟᱸᱜ ᱟᱫᱚ ᱚᱱᱟ ᱫᱚ ᱟᱵᱚ ᱡᱟᱦᱟᱸ ᱪᱤᱠᱤ ᱠᱚ ᱯᱟᱲᱦᱟᱜ ᱠᱟᱱᱟ ᱟᱵᱚᱨᱮᱱ ᱱᱟᱦᱟᱜ ᱡᱩᱜᱽ ᱨᱮᱱ ᱜᱤᱫᱽᱨᱟᱹ ᱠᱩ ᱚᱱᱟᱠᱜᱤ ᱚᱸᱰᱮ ᱫᱚ ᱠᱮᱞᱟᱥ ᱫᱚ ᱦᱩᱭᱩᱜᱚᱜ ᱠᱟᱱᱟ᱾
ᱩᱸᱻ ᱢᱟᱱᱮ ᱚᱸᱰᱮ ᱫᱚ ᱢᱟᱱᱮ ᱪᱤᱠᱤ ᱛᱮᱜᱮ ᱵᱮᱱ ᱯᱟᱲᱦᱟᱣᱮᱫ ᱠᱚᱣᱟ ᱥᱮ ᱚᱱᱱᱚ ᱪᱩ ᱟᱨᱚ ᱤᱝᱞᱤᱥ ᱵᱟᱝᱞᱟ ᱦᱤᱱᱫᱤ ᱱᱤᱝᱠᱟ?
ᱫᱚ ᱢᱤᱫᱴᱟᱝ ᱠᱟᱛᱮ ᱛᱟᱦᱮᱱ ᱠᱟᱱᱟ ᱚᱱᱟ ᱫᱚ ᱥᱟᱵ ᱫᱚᱦᱚᱭ ᱞᱟᱹᱜᱤᱫ᱾ ᱡᱮ ᱦᱮᱛᱩ ᱨᱟᱡᱽᱡᱚ ᱨᱮ ᱡᱩᱫᱤ ᱡᱟᱦᱟᱱ ᱨᱟᱡᱽᱡᱚ ᱨᱮᱢ ᱛᱟᱦᱮᱱ ᱠᱷᱟᱡ ᱚᱸᱰᱮᱱᱟᱜ ᱫᱚ ᱥᱮᱪᱮᱫ ᱫᱚ ᱞᱟᱜᱟᱜ ᱜᱮᱭᱟ᱾
ᱦᱮᱸ
ᱟᱨ ᱤᱝᱞᱤᱥ ᱫᱚ ᱢᱤᱫᱴᱮᱡ ᱠᱟᱛᱮᱫ ᱥᱟᱵᱽᱡᱮᱠᱴ ᱛᱟᱦᱮᱱ ᱠᱟᱱᱟ ᱚᱱᱟ ᱦᱚᱸᱢᱟ ᱞᱟᱹᱠᱛᱤᱭᱟᱱ ᱠᱟᱱ ᱜᱮ ᱡᱚᱛᱚ ᱡᱟᱦᱟᱱᱟᱜ ᱡᱟᱦᱟᱸᱥᱮᱫ ᱪᱟᱞᱟᱣ ᱞᱮᱱ ᱠᱷᱟᱡ ᱡᱟᱦᱟᱱᱟᱜ ᱮᱯᱞᱟᱭ ᱠᱚᱨᱮ ᱥᱮ ᱠᱚᱢᱯᱤᱭᱩᱴᱟᱨ ᱠᱚ ᱪᱟᱹᱞᱩ ᱮᱢᱟᱱ ᱠᱚᱨᱮ ᱥᱮ ᱜᱟᱹᱰᱤ ᱜᱷᱚᱲᱟ ᱠᱚᱨᱮ ᱢᱟ ᱡᱚᱛᱚ ᱜᱮ ᱱᱮᱛᱟᱨ ᱢᱟ ᱤᱝᱞᱤᱥ ᱛᱮ ᱚᱞ ᱛᱟᱦᱮᱱ ᱠᱟᱱᱟ᱾
ᱚᱱᱠᱟ
ᱚᱱᱟ ᱦᱚᱸ ᱥᱮᱪᱮᱫ ᱦᱚᱸ ᱞᱟᱹᱠᱛᱤ ᱠᱟᱱ ᱜᱮᱭᱟ ᱟᱹᱰᱤ ᱟᱱ ᱜᱮ᱾ ᱛᱚ ᱥᱟᱱᱛᱟᱞᱤ ᱢᱚᱛᱚᱡ ᱦᱟᱸᱜ ᱩᱱᱠᱩ ᱜᱤᱫᱽᱨᱟᱹ ᱦᱟᱸᱜ ᱪᱮᱫ ᱦᱚᱪᱚ ᱞᱮᱠᱟᱡ ᱫᱚ ᱦᱟᱸᱜ ᱩᱱᱠᱩᱣᱟᱜ ᱢᱟᱱᱮ ᱫᱟᱨᱟᱭ ᱠᱟᱱ ᱫᱤᱱ ᱨᱮ ᱦᱟᱸᱜ ᱛᱚ ᱩᱱᱠᱩᱣᱟᱜ ᱦᱟᱸᱜ ᱚᱥᱵᱤᱫᱟ ᱫᱟᱲᱟᱜᱼᱟ᱾
ᱛᱟᱦᱚᱞᱮ ᱡᱮᱦᱮᱛᱩ ᱟᱵᱚᱣᱟᱜ ᱡᱮᱴᱟ ᱞᱟᱭᱼᱞᱟᱠᱪᱟᱨ ᱟᱹᱨᱤᱪᱟᱹᱞᱤ ᱛᱟᱞᱟᱛᱮ ᱚᱱᱟ ᱠᱚᱦᱚᱸ ᱚᱞᱚᱜ ᱯᱟᱲᱦᱟᱜ ᱥᱮᱪᱮᱫ ᱦᱚᱪᱚ ᱞᱮᱠᱷᱟᱡ ᱫᱚ ᱟᱹᱰᱤ ᱜᱟᱱ ᱜᱮ ᱱᱟᱯᱟᱭᱚᱜᱼᱟ ᱚᱱᱠᱟ ᱩᱭᱦᱟᱹᱨ ᱵᱷᱟᱵᱽᱱᱟ ᱠᱟᱛᱮᱫ ᱜᱮ ᱢᱟᱱᱮ ᱪᱟᱞᱟᱜ ᱠᱟᱱᱟ᱾
ᱟᱪᱪᱷᱟ ᱛᱟᱦᱞᱮ ᱟᱵᱮᱱ ᱫᱚ ᱢᱟᱱᱮ ᱪᱤᱠᱤ ᱛᱮ ᱢᱟᱱᱮ ᱪᱤᱠᱤ ᱦᱚᱸᱵᱮᱱ ᱥᱮᱬᱟᱣ ᱟᱠᱚ ᱠᱟᱱ ᱜᱮᱭᱟ ᱥᱮ ᱪᱤᱠᱤ ᱥᱟᱱᱛᱟᱲ ᱢᱤᱰᱤᱭᱟᱢ ᱛᱮᱦᱚᱸ ᱢᱟᱱᱮ ᱠᱤᱪᱷᱩᱴᱟ ᱵᱮᱱ ᱞᱟᱦᱟ ᱟᱠᱟᱫ ᱠᱚᱣᱟ?
ᱵᱟᱝ ᱪᱤᱠᱤ ᱜᱮ ᱱᱚᱸᱰᱮ ᱫᱚ ᱵᱟᱹᱲᱛᱤ ᱫᱚ ᱯᱟᱲᱦᱟᱣ ᱫᱚ ᱦᱩᱭᱩᱜ ᱠᱟᱱᱟ᱾ ᱚᱞᱚᱜ ᱯᱟᱲᱦᱟᱜ ᱠᱚᱫᱚ ᱟᱨ ᱵᱟᱝᱞᱟ ᱫᱚ ᱢᱤᱫᱴᱟᱝ ᱠᱟᱛᱮᱫ ᱥᱟᱵᱽᱡᱮᱠᱴ ᱢᱮᱱᱟᱜ-ᱟ ᱵᱟᱝᱞᱟ ᱟᱨ ᱤᱝᱞᱤᱥ᱾
ᱦᱮᱸ ᱟᱫᱚ ᱦᱟᱸᱜ ᱟᱹᱞᱤᱧ ᱟᱨᱚ ᱞᱤᱧ ᱠᱩᱞᱤ ᱞᱮᱵᱮᱱ ᱜᱮ ᱢᱟᱱᱮ ᱟᱨᱚ ᱢᱟᱱᱮ ᱠᱟᱞᱪᱟᱨ ᱥᱟᱸᱥᱠᱨᱤᱛᱤᱠ ᱠᱟᱞᱪᱟᱨ ᱟᱨ ᱠᱚ ᱡᱟᱦᱟᱸ ᱫᱚᱠᱚ ᱢᱮᱛᱟᱜ ᱠᱟᱱᱟ ᱮᱱᱮᱡ ᱥᱮᱨᱮᱧ ᱠᱚ ᱱᱚᱣᱟ ᱠᱚ ᱠᱤ ᱚᱸᱰᱮ ᱟᱨᱚ ᱥᱮᱪᱮᱫ ᱠᱚ ᱦᱩᱭᱩᱜ ᱠᱟᱱᱟ?
ᱚᱱᱟ ᱠᱚᱦᱚᱸ ᱦᱩᱭᱩᱜ ᱠᱟᱱᱟ᱾ ᱡᱮᱦᱮᱛᱩ ᱟᱵᱚ ᱟᱵᱚ ᱫᱚ ᱥᱚᱢᱟᱡᱽ ᱛᱟᱞᱟᱨ ᱨᱮ ᱵᱚᱱ ᱛᱟᱦᱮᱱᱟ ᱟᱵᱚᱣᱟᱜ ᱢᱤᱫᱴᱮᱱ ᱥᱚᱢᱟᱡᱽ ᱨᱮ ᱟᱨᱠᱤ ᱢᱤᱫᱴᱮᱱ ᱞᱟᱭ ᱞᱟᱠᱪᱟᱨ ᱢᱮᱱᱟᱜ ᱛᱟᱵᱚᱱᱟ᱾ ᱟᱵᱚ ᱡᱟᱦᱟᱸ ᱛᱤᱱᱟᱹᱜ ᱜᱮ ᱚᱞᱚᱜ ᱯᱟᱲᱦᱟᱜ ᱦᱚᱲ ᱟᱱᱜᱮ ᱛᱟᱦᱮᱸ ᱦᱚᱪᱚᱣᱟᱱᱜ ᱪᱟᱹᱠᱨᱤ ᱵᱟᱹᱠᱨᱤ ᱦᱚᱲᱮ ᱛᱟᱦᱮᱸ ᱦᱚᱪᱚᱣᱟᱱ ᱜᱮ ᱢᱟᱱᱮ ᱟᱵᱚᱣᱟᱜ ᱚᱱᱠᱟ ᱜᱮ ᱪᱮᱫ ᱪᱚ ᱥᱮᱫᱟᱭ ᱠᱷᱚᱱ ᱜᱮ ᱚᱱᱠᱟᱜ ᱜᱮ ᱟᱵᱚᱣᱟᱜ ᱢᱮᱱᱟᱜ ᱛᱟᱵᱚᱱᱟ ᱯᱟᱥᱮᱡ ᱢᱟᱭᱟᱝ ᱥᱟᱛᱮᱜ ᱡᱚᱯᱲᱟᱣ ᱢᱮᱱᱟᱜᱼᱟ ᱛᱚ ᱠᱤᱪᱷᱩ ᱠᱤᱪᱷᱩ ᱡᱟᱭᱜᱟ ᱨᱮ ᱦᱚᱲ ᱠᱚᱦᱚᱸ ᱧᱮᱞ ᱵᱟᱲᱟ ᱠᱚ ᱦᱩᱭ ᱟᱠᱟᱱᱟ ᱡᱟᱦᱟᱸ ᱞᱟᱹᱴᱩ ᱞᱟᱹᱴᱩ ᱤᱥᱠᱩᱞ ᱨᱮᱦᱚᱸ ᱠᱚ ᱢᱟᱪᱮᱫᱚᱜ ᱠᱟᱱ ᱜᱮᱭᱟ ᱛᱟᱣ ᱨᱮᱦᱚᱸ ᱩᱱᱠᱩᱣᱟᱜ ᱢᱤᱫᱴᱮᱡ ᱠᱷᱚᱱ ᱱᱚᱜᱼᱚᱭ ᱡᱟᱦᱟᱱᱟᱜ ᱚᱱᱩᱥᱴᱷᱟᱱ ᱥᱮ ᱟᱵᱚ ᱵᱟᱯᱞᱟ ᱠᱚᱨᱮ ᱥᱮ ᱡᱟᱦᱟᱱᱟᱜ ᱜᱮ ᱚᱲᱟᱜ ᱠᱚᱨᱮ ᱤᱱᱠᱟ ᱯᱨᱳᱜᱨᱟᱢ ᱠᱚ ᱥᱮ ᱠᱟᱹᱴᱤᱡ ᱢᱟᱹᱴᱤ ᱦᱩᱭ ᱞᱮᱱ ᱚᱱᱟ ᱠᱚᱨᱮ ᱠᱚ ᱥᱮᱞᱮᱫ ᱞᱮᱱᱠᱷᱟᱡ ᱢᱟᱱᱮ ᱵᱟᱢ ᱵᱩᱡᱽ ᱫᱟᱲᱮᱭᱟᱭᱟ ᱡᱮ ᱩᱱᱤ ᱫᱚ ᱢᱤᱫᱴᱟᱝ ᱪᱟᱹᱠᱨᱤᱭᱟᱱ ᱦᱚᱲ ᱠᱟᱱᱟᱭ ᱚᱱᱠᱟ ᱠᱚ ᱢᱮᱥᱟᱜᱼᱟ ᱟᱨᱠᱚ ᱨᱟᱹᱥᱠᱟᱹᱜᱼᱟ᱾ ᱱᱚᱝᱠᱟ ᱠᱚ ᱧᱮᱞ ᱵᱟᱲᱟᱣ ᱠᱟᱱᱟ, ᱟᱫᱚ ᱚᱱᱟ ᱠᱩ
ᱟᱵᱚᱣᱟᱜ ᱨᱟᱹᱥᱠᱟᱹᱣᱟᱱ ᱡᱤᱱᱤᱥ ᱠᱟᱱ ᱜᱮᱭᱟ ᱞᱟᱭᱼᱞᱟᱠᱪᱟᱨ ᱫᱚ ᱛᱚᱵᱮ ᱮᱸ ᱟᱵᱚ ᱢᱤᱫᱴᱮᱱ ᱱᱚᱜᱼᱚ ᱱᱚᱣᱟ ᱡᱤᱱᱤᱥ ᱵᱚᱱ ᱵᱟᱹᱲᱛᱤᱭ ᱮᱫᱟ, ᱢᱟᱱᱮ ᱡᱚᱠᱷᱚᱱ ᱟᱵᱚᱣᱟᱜ ᱯᱚᱨᱚᱵᱽ ᱯᱟᱹᱞᱤ ᱠᱤᱝ ᱵᱟ ᱡᱟᱦᱟᱱᱟᱜ ᱠᱚ ᱡᱤᱱᱤᱥ᱾ ᱚᱱᱟ ᱚᱱᱩᱴᱷᱟᱱ ᱠᱚ ᱦᱩᱭᱩᱜ ᱛᱟᱵᱚᱱᱟ᱾ ᱩᱱ ᱥᱩᱢᱚᱭ ᱠᱤᱱᱛᱩ ᱟᱵᱚ ᱡᱟᱹᱥᱛᱤ ᱠᱟᱭᱛᱮ